ᱦᱮᱞᱳ
ᱦᱮᱞᱳ
ᱦᱮᱸ ᱦᱮᱞᱳ
ᱦᱮᱸ ᱟᱡᱚᱢᱚᱜ ᱠᱟᱱᱟ ᱵᱟᱝ?
ᱦᱮᱸ ᱦᱮᱸ ᱟᱡᱚᱢᱚᱜ
ᱦᱮ ᱟᱫᱚ ᱟᱨ ᱛᱟᱦᱚᱞᱮ ᱠᱤᱫᱩ ᱵᱟᱲᱟ ᱠᱚ ᱫᱚ ᱦᱚᱭ ᱠᱟᱱᱟ?
ᱦᱮᱸ ᱠᱤᱫᱩᱜ ᱵᱟᱲᱟ ᱫᱚ ᱦᱩᱭ ᱠᱟᱱᱟ ᱮᱠᱴᱩ ᱞᱟᱦᱟᱮ ᱟᱫᱚ ᱱᱤᱛᱳ ᱫᱚ ᱫᱩᱲᱩᱵ ᱵᱟᱲᱟ ᱦᱩᱭᱩᱜ ᱠᱟᱱᱟ ᱟᱫᱚ ᱟᱵᱮᱱ ᱜᱮ ᱪᱮᱛ ᱵᱮᱱ ᱪᱤᱠ -ᱠᱟᱹᱭᱼᱟ?
ᱚ ᱱᱤᱣ ᱦᱚᱸ ᱨᱩᱴᱤ ᱠᱚ ᱡᱚᱢ ᱵᱟᱲᱟ ᱠᱟᱛᱮᱫ ᱜᱮ ᱱᱚᱜᱼᱚᱭ ᱜᱤᱛᱤᱡ ᱡᱤᱨᱟᱹ ᱡᱤᱨᱳ ᱜᱮ ᱤᱧ ᱦᱚᱧ ᱯᱷᱳᱱ ᱟᱠᱟᱫᱟ,
ᱚ ᱟᱪᱪᱷᱟ ᱛᱟᱨᱯᱚᱨ ᱱᱟᱯᱟᱭ ᱵᱟᱲᱟ ᱜᱮᱛᱚ ᱵᱟᱝ?
ᱦᱮᱸ ᱱᱟᱯᱟᱭ ᱵᱟᱲ ᱜᱮ᱾
ᱟᱨ ᱚᱲᱟᱜ ᱦᱚᱲ ᱠᱚ ᱡᱚᱛᱚ ᱠᱚᱜᱮ ᱱᱟᱯᱟᱭ᱾
ᱦᱮᱸ ᱚᱲᱟᱜ ᱦᱚᱲ ᱠᱚ ᱱᱟᱯᱟᱭ ᱵᱟᱲᱟ ᱜᱮᱭᱟ ᱟᱯᱮ ᱜᱮ ᱪᱮᱫ ᱞᱮᱠᱟ ᱯᱮ ᱦᱮᱱᱟᱜ?
ᱦᱮᱸ ᱟᱞᱮ ᱦᱚᱲ ᱠᱷᱚᱱ ᱫᱚ ᱡᱚᱛᱚ ᱜᱮᱞᱮ ᱱᱟᱯᱟᱭ ᱜᱮᱭᱟ᱾
ᱡᱮ ᱱᱟᱯᱟᱭ ᱛᱟᱦᱮᱸ ᱞᱮᱱ ᱠᱷᱟᱡ ᱜᱮ ᱱᱟᱯᱟᱭ᱾ ᱥᱮ ᱪᱮᱫ?
ᱦᱮᱸ ᱦᱮᱸ ᱟᱵᱚ ᱫᱚ ᱚᱱᱟ ᱜᱮᱛᱚ ᱱᱟᱯᱟᱭ ᱛᱟᱦᱮ ᱞᱮᱱ ᱠᱷᱟᱱ ᱜᱮ ᱵᱷᱟᱜᱤ ᱜᱮ᱾ ᱡᱚᱛᱚ ᱦᱚᱲ ᱜᱮ᱾
ᱦᱳᱭ
ᱛᱟᱦᱞᱮ ᱟᱯᱮᱥᱮᱱ ᱫᱚ ᱛᱮᱦᱮᱧ ᱫᱚ ᱛᱤᱱᱟᱹᱜ ᱜᱟᱱ ᱫᱟᱜ ᱡᱟᱹᱲᱤ ᱠᱮᱫᱟᱭ ᱥᱮ ᱵᱟᱝ?
ᱦᱮᱸ ᱫᱟᱜ ᱡᱟᱹᱲᱤᱭᱮᱜ ᱛᱟᱦᱮᱸ ᱜᱮᱭᱟ ᱥᱮᱛᱟᱜ ᱠᱷᱚᱱ ᱦᱮᱸ ᱚᱱᱟᱯᱚᱨᱮ ᱛᱤᱠᱤᱱ ᱥᱮᱫ ᱠᱷᱚᱱᱟᱜ ᱱᱟᱥᱮᱭ ᱢᱩᱪᱟᱹᱫ ᱟᱠᱟᱫᱟᱭ ᱦᱮᱸ᱾
ᱚ ᱚ ᱚ ᱚᱱᱟᱜᱮ ᱟᱫᱚ ᱱᱤᱛᱳᱜ ᱫᱚ ᱵᱟᱝ ᱫᱟᱜ ᱡᱟᱹᱲᱤ᱾
ᱵᱟᱝ ᱵᱟᱝ ᱟᱯᱮ ᱥᱮ ᱫᱚ?
ᱦᱮᱸ ᱟᱞᱮ ᱥᱮᱫ ᱦᱚᱸ ᱨᱤᱢᱤᱞ ᱢᱟᱛᱚ ᱫᱚᱢᱮᱜ ᱜᱮ ᱨᱤᱢᱤᱞ ᱠᱮᱫᱟ ᱫᱟᱜ ᱫᱚ ᱠᱟᱹᱴᱤᱡ ᱠᱟᱹᱴᱤᱡ ᱟᱨᱠᱤ ᱮᱠ ᱫᱩ ᱯᱷᱴᱟ ᱜᱟᱱ ᱡᱚᱨᱚᱭᱱᱟ ᱟᱫᱚ ᱚᱱᱟ ᱨᱤᱢᱤᱞ ᱜᱮ ᱨᱤᱢᱤᱞ ᱵᱟᱲᱟ ᱠᱮᱫᱟᱭ ᱵᱤᱡᱽᱞᱤ ᱠᱮᱫᱟᱭ᱾ ᱟᱫᱚ ᱫᱟᱜ ᱫᱚ ᱵᱟᱝ ᱦᱮᱡ ᱞᱮᱱᱟ ᱟᱨᱠᱤ ᱚᱱᱠᱟ ᱞᱮᱠᱟ ᱫᱚ᱾
ᱚ ᱞᱟᱹᱭ
ᱦᱮᱸ
ᱮᱱ ᱪᱮᱫ ᱟᱯᱮ ᱫᱚ ᱨᱩᱴᱤ ᱥᱮ ᱛᱟᱠᱟ ᱠᱚᱯᱮ ᱡᱚᱢ ᱜᱤᱛᱮ?
ᱟᱞᱮ ᱫᱚ ᱵᱟᱱᱟᱨ ᱜᱮ ᱨᱩᱴᱤ ᱦᱚᱸ ᱠᱚᱨᱟᱣ ᱦᱩᱭ ᱠᱟᱱᱟ ᱫᱟᱠᱟ ᱦᱚᱸ ᱢᱟᱱᱮ ᱚᱲᱟᱜ ᱨᱮ ᱠᱤᱪᱷᱩ ᱦᱚᱲ ᱫᱚ ᱨᱩᱴᱤ ᱠᱚ ᱡᱚᱢᱟ ᱟᱹᱭᱩᱵ ᱵᱮᱲᱟ ᱫᱚ ᱟᱨ ᱠᱤᱪᱷᱩ ᱦᱚᱲ ᱫᱚ ᱫᱟᱠᱟ᱾
ᱚ ᱵᱟᱱᱟᱨ ᱜᱤᱭ ᱵᱮᱱᱟᱣ ᱫᱟ ᱟᱢᱫᱚ᱾
ᱦᱮᱸ ᱟᱫᱚ ᱚᱱᱟ ᱫᱚ ᱯᱨᱚᱛᱤᱫᱤᱱ ᱵᱮᱱᱟᱣ ᱨᱮ ᱵᱟᱱᱟᱨ ᱜᱮ ᱠᱚᱨᱟᱣ ᱞᱟᱜᱟᱜᱼᱟ᱾
ᱦᱮᱸ ᱫᱮ ᱚᱱᱟ ᱦᱚᱸ ᱱᱟᱯᱟᱭ ᱠᱟᱛᱷᱟ᱾ ᱟᱨ ᱛᱟᱦᱚᱞᱮ ᱨᱚᱦᱚᱭ ᱠᱚᱫᱚ ᱛᱤᱱᱟᱹᱜ ᱥᱟᱺᱜᱤᱧ ᱠᱮᱫᱟ ᱯᱮ?
ᱨᱚᱦᱚᱭ ᱠᱚᱫᱚ ᱢᱟᱡᱷᱟ ᱢᱟᱹᱡᱷᱤ ᱦᱩᱭ ᱟᱠᱟᱱᱟ ᱵᱟᱹᱛ ᱵᱟᱹᱭᱦᱟᱹᱲ ᱠᱚ ᱦᱩᱭ ᱟᱠᱟᱱ ᱛᱟᱞᱮᱭᱟ ᱟᱫᱚ ᱚᱱᱟ ᱜᱩ -ᱴᱩ ᱠᱚᱫᱚ ᱢᱮᱱᱟᱜ ᱜᱮᱭᱟ ᱫᱟᱜ ᱫᱚ ᱫᱟᱜ ᱠᱟᱱᱟ ᱟᱫᱚ ᱨᱚᱦᱚᱭ ᱟᱣᱨᱤ ᱟᱨᱠᱤ ᱦᱩᱭᱩᱜᱼᱟ ᱚᱱᱟ ᱠᱚᱫᱚ ᱱᱚᱜ-ᱚᱭ ᱴᱷᱤᱠ-ᱴᱷᱟᱠ ᱪᱟᱞᱟᱜ ᱠᱟᱱᱟ ᱠᱚᱢ ᱠᱚᱢ᱾
ᱚᱻ ᱡᱮ ᱡᱚᱸ
ᱦᱮᱸ ᱟᱯᱮ ᱫᱚ, ᱦᱮᱸ ᱦᱮᱸ ᱞᱟᱹᱭ ᱫᱟᱹᱞᱤᱧ ᱟᱯᱮ ᱛᱤᱱᱟᱹᱜ ᱜᱟᱱ ᱯᱮ ᱨᱚᱦᱚᱭ ᱠᱮᱫᱟ ᱛᱤᱱᱟᱹᱜ ᱢᱟᱲᱟᱝ ᱥᱮᱫ?
ᱟᱞᱮ ᱫᱚ ᱨᱚᱦᱚᱭ ᱪᱟᱵᱟ ᱟᱹᱜᱩ ᱞᱮᱠᱟ ᱜᱮ᱾
ᱚ ᱵᱷᱟᱜᱮ ᱜᱮ ᱛᱟᱦᱚᱞᱮ ᱟᱯᱮ ᱡᱟᱹᱱᱤ ᱟᱹᱰᱤ ᱢᱟᱲᱟᱝ ᱠᱷᱚᱱ ᱜᱮᱯᱮ ᱨᱚᱦᱚᱭᱮᱼᱟ ᱥᱮ ᱪᱮᱫ?
ᱦᱮᱸ ᱦᱮᱸ ᱢᱟᱲᱟᱝ ᱧᱚᱜ ᱠᱷᱚᱱᱟᱜ ᱜᱮ, ᱟᱨ ᱫᱟᱜ ᱦᱚᱸ ᱱᱟᱥᱮ ᱥᱮᱱᱟᱜ ᱛᱮᱜᱮ ᱫᱟᱜᱚ-ᱟ ᱟᱨᱠᱤ ᱟᱞᱮ ᱥᱮᱫ ᱫᱚ᱾
ᱚ ᱛᱟᱦᱚᱞᱮ ᱠᱷᱟᱱ ᱟᱯᱮ ᱥᱮᱫ ᱫᱚ ᱥᱮᱞᱳ ᱠᱚ ᱢᱮᱱᱟᱜ ᱜᱮᱭᱟ?
ᱦᱮᱸ᱾
ᱚ ᱟᱪᱪᱷᱟ ᱤᱱᱟᱹ ᱦᱚᱛᱮᱡ ᱛᱮᱜᱮ ᱞᱟᱦᱟ ᱞᱟᱦᱟ ᱜᱮᱯᱮ ᱨᱚᱦᱚᱭ ᱜᱮ ᱵᱷᱟᱜᱮ ᱜᱮ ᱚᱱᱟ᱾
ᱦᱩᱸ ᱟᱫᱚ ᱚᱱᱟ ᱠᱷᱟᱹᱛᱤᱨ ᱛᱮᱜᱮ ᱥᱮ ᱵᱟᱠᱷᱟᱱ ᱫᱚ ᱚᱠᱚᱭ ᱞᱟᱦᱟ ᱪᱤᱠᱟᱹ ᱛᱮᱢ ᱨᱚᱦᱚᱭᱟ ᱢᱟ ᱞᱟᱹᱭ ᱢᱮ᱾ ᱫᱟᱜ ᱵᱟᱝᱠᱷᱟᱱ ᱠᱤ ᱦᱩᱲᱚ ᱨᱚᱦᱚᱭ ᱜᱟᱱᱟᱜᱼᱟ ᱱᱚᱣᱟ ᱫᱚ ᱵᱟᱹ ᱛᱟᱹᱲᱤ ᱛᱟᱨ ᱵᱟᱢ ᱯᱟᱸᱡᱟᱭᱮ?
ᱵᱟᱝ ᱵᱟᱝ᱾
ᱚᱱᱟ ᱦᱩᱭᱩᱜ ᱠᱟᱱᱟ ᱢᱮᱱ ᱛᱟᱛᱷᱟ᱾
ᱟᱨ ᱛᱟᱨᱯᱚᱨᱮ ᱟᱨᱚ ᱮᱴᱟᱜ ᱦᱚᱲ ᱠᱚᱦᱚᱸ ᱧᱮᱞ ᱠᱚᱵᱮᱱ ᱥᱮ, ᱮᱴᱟᱜ ᱦᱚᱲ ᱥᱟᱶᱛᱮ ᱯᱟᱱᱛᱮ ᱦᱩᱭᱩᱜᱼᱟ ᱥᱮ?
ᱦᱮᱸ ᱦᱮᱸ᱾
ᱟᱞᱮ ᱫᱚ ᱵᱟᱹᱭᱦᱟᱹᱲ ᱴᱟᱜ ᱟᱹᱰᱤ ᱡᱮᱞᱮᱧ ᱜᱮᱛᱟᱞᱮ ᱟᱹᱰᱤ ᱚᱥᱟᱨ ᱜᱮᱛᱟᱞᱮᱭᱟ, ᱦᱮᱸ ᱥᱮ ᱵᱟᱝ? ᱚᱸᱰᱮ ᱡᱷᱚᱛᱚ ᱦᱚᱲ ᱢᱤ ᱥᱟᱶᱛᱮ ᱦᱩᱲᱩᱢ ᱨᱚᱦᱚᱭ ᱞᱮᱠᱷᱟᱱ ᱛᱚᱵᱮᱱᱟ ᱥᱩᱵᱤᱫᱷᱟᱜᱼᱟ᱾
ᱦᱮᱸ ᱚᱱᱟ ᱫᱚ ᱦᱮᱸᱜᱮ, ᱴᱟᱠᱴᱟᱨ ᱠᱚᱦᱚᱸ ᱥᱩᱵᱤᱫᱟ ᱚᱸᱰᱮ ᱤᱫᱤ ᱨᱮ ᱟᱨ ᱡᱟᱦᱟᱱᱟᱜ ᱠᱚ ᱠᱟᱹᱢᱤ ᱠᱟᱡ ᱠᱚᱨᱮ ᱦᱚᱸ ᱵᱟᱠᱷᱟᱱ ᱫᱚ ᱱᱤᱡᱮᱨᱟᱜ ᱛᱟᱦᱮᱸ ᱞᱮᱱᱠᱷᱟᱱ ᱛᱚ ᱛᱟᱭᱚᱢ ᱞᱮᱱᱠᱷᱟᱱ ᱟᱹᱰᱤ ᱜᱮ ᱛᱟᱭᱚᱢᱚᱜᱼᱟ ᱡᱷᱚᱛᱚ ᱛᱮ᱾
ᱦᱳᱭ ᱟᱨᱠᱤ ᱥᱚᱢᱚᱭ ᱵᱟᱠᱚ ᱥᱚᱢᱚᱭ ᱦᱚᱫ ᱫᱟᱲᱮᱭᱟᱜ-ᱟ ᱥᱮ ᱠᱷᱟᱹᱞᱤ ᱞᱟᱹᱜᱤᱫ᱾
ᱦᱩᱸ᱾
ᱟᱢᱜ ᱟᱞᱚᱫᱟ ᱠᱮᱯᱟᱥᱤᱴᱤ ᱩᱱᱠᱩᱣᱟᱜ ᱟᱞᱟᱫᱟ ᱠᱮᱯᱟᱥᱤᱴᱤ᱾
ᱦᱩᱸ᱾
ᱦᱳᱭ ᱥᱮ᱾
ᱦᱩᱸ᱾ ᱛᱟᱦᱚᱞᱮ ᱠᱷᱟᱱ ᱠᱟᱹᱢᱤ ᱠᱟᱡᱽ ᱠᱚᱫᱚ ᱪᱮᱫ ᱠᱚᱯᱮ ᱪᱮᱤᱠᱟᱭᱮᱼᱟ? ᱱᱤᱛᱚᱜ ᱫᱚ ᱦᱩᱲᱳ ᱛᱚᱯᱮ ᱨᱚᱦᱚᱭ ᱢᱩᱪᱟᱹᱫ ᱟᱹᱜᱩ ᱠᱟᱜᱼᱟ᱾
ᱳᱭ ᱪᱟᱞᱟᱜ ᱠᱟᱱᱟᱭ᱾ ᱚᱠᱚᱭ ᱫᱟᱨᱮ ᱜᱮᱫ-ᱮ ᱪᱟᱞᱟᱜ ᱠᱟᱱᱟᱭ᱾
ᱚ᱾
ᱦᱳᱭ ᱟᱯᱮ ᱫᱚ?
ᱟᱞᱮ ᱦᱚᱸ ᱱᱤᱛᱚᱜ ᱫᱚ ᱚᱲᱟᱜ ᱠᱚᱨᱮᱜ ᱜᱮ ᱦᱮᱱᱟᱜ ᱞᱮᱭᱟ, ᱚᱱᱟ ᱨᱚᱦᱚᱭ ᱠᱚ ᱜᱮ᱾ ᱪᱟᱞᱟᱜ ᱠᱟᱱᱟ ᱠᱚᱢ ᱠᱚᱢ ᱟᱨᱠᱤ ᱩᱱᱟᱹᱜ ᱮ, ᱟᱫᱚ ᱮᱴᱟᱜ ᱠᱤᱪᱷᱩ ᱠᱟᱢᱤ ᱫᱚ ᱵᱟᱱᱩᱜ-ᱟ ᱛᱟᱦᱚᱞᱮ ᱟᱯᱮ ᱥᱮᱱ ᱥᱚᱵᱽᱡᱤ ᱠᱚᱫᱚ ᱠᱚ ᱨᱚᱦᱚᱭ ᱜᱮᱭᱟ ᱥᱮ ᱵᱟᱝ?
ᱥᱚᱵᱽᱡᱤ ᱠᱚ ᱵᱟᱝ? ᱦᱮᱸ ᱩᱛᱩ ᱡᱚᱢ ᱞᱮᱠᱟ ᱟᱨ ᱠᱤ, ᱡᱟᱹᱥᱛᱤ ᱫᱚ ᱵᱟᱝ, ᱟᱯᱮ ᱥᱮᱫ?
ᱚ ᱦᱮᱸ ᱟᱞᱮ ᱥᱮᱫ ᱫᱚ ᱩᱛᱩ ᱡᱚᱢ ᱠᱷᱚᱱ ᱫᱚ ᱡᱟᱹᱥᱛᱤ ᱜᱮ, ᱠᱤᱨᱤᱸᱧ ᱟᱹᱠᱷᱨᱤᱧ ᱦᱟᱹᱵᱤᱡ ᱵᱟᱡᱟᱨ ᱨᱮ᱾
ᱚ ᱟᱪᱪᱷᱟ ᱟᱪᱪᱷᱟ ᱪᱮᱫ ᱠᱚᱫᱚ ᱯᱮ ᱨᱚᱦᱚᱭ ᱟᱠᱟᱫᱟ?
ᱪᱮᱫ ᱵᱮᱱ, ᱪᱮᱫ ᱵᱮᱱ ᱞᱟᱹᱭᱫᱟ?
ᱪᱮᱫ ᱠᱚᱯᱮ ᱨᱚᱦᱚᱭ ᱟᱠᱮᱫᱟ ᱩᱛᱩ ᱫᱚ?
ᱚ ᱨᱚᱦᱚᱭ ᱠᱟᱫᱟᱞᱮ ᱠᱚᱱᱰᱷᱟ ᱠᱚ, ᱦᱚᱛᱚᱫ ᱠᱚ, ᱡᱷᱤᱸᱜᱟᱹ, ᱠᱚᱨᱚᱞᱟ, ᱠᱚ
ᱵᱮᱸᱜᱟᱲ ᱠᱚ,
ᱟᱪᱪᱷᱟ ᱟᱪᱪᱷᱟ, ᱵᱮᱸᱜᱚᱲ ᱨᱮᱠᱤ ᱵᱟᱠᱚ ᱛᱮᱡᱳᱭ ᱛᱟᱯᱮ ᱜᱮᱭᱟ?
ᱵᱮᱸᱜᱟᱲ ᱦᱮᱸ ᱛᱤᱡᱩ ᱫᱚᱠᱚ ᱛᱤᱡᱩᱭ ᱠᱤᱱᱛᱩ ᱵᱤᱥᱞᱮ ᱮᱢᱟᱣᱟᱜᱼᱟ ᱨᱟᱱ ᱵᱤᱥ ᱡᱟᱦᱟ ᱵᱟᱝ ᱛᱸᱤᱡᱩ ᱞᱤᱜᱤᱫ ᱾
ᱚ, ᱚᱱᱟ ᱫᱚ ᱦᱮᱸ ᱜᱮ ᱛᱚ ᱟᱞᱮ ᱢᱤᱫ ᱫᱟᱣ ᱞᱮ, ᱢᱤᱫ ᱫᱷᱟᱣᱞᱮ ᱪᱟᱥ ᱞᱮᱫ ᱛᱟᱦᱮᱱᱟ ᱚᱝᱠᱟ ᱨᱟᱜᱤ ᱛᱮᱡᱳ ᱾ ᱩᱱᱟᱹᱜ ᱥᱟᱸᱜᱮ ᱫᱚ ᱠᱚᱢ ᱧᱚᱜ ᱫᱚ ᱛᱚᱵᱩ ᱠᱚ ᱵᱟᱠᱛᱚᱜ ᱟᱠᱚ ᱾
ᱦᱩᱸ ᱦᱩᱸ,
ᱠᱤᱱᱛᱩ ᱢᱮᱫᱴᱟᱝ ᱢᱚᱬᱮ ᱠᱟᱴᱷᱟ ᱥᱮ ᱫᱚᱥ ᱠᱟᱴᱷᱟ ᱮᱨᱤᱭᱟ ᱨᱮ,
ᱦᱩᱸ,
ᱦᱮᱸ ᱦᱳᱭ ᱟᱨᱠᱤ,
ᱦᱩᱸ, ᱚᱻ ᱟᱪᱪᱷᱟ,
ᱦᱳᱭ,
ᱛᱟᱦᱚᱞᱮ ᱟᱵᱮᱱ ᱫᱚ, ᱪᱮᱫᱠᱟ ᱚᱲᱟᱜ ᱠᱚᱨᱮ ᱜᱮ ᱦᱮᱱᱟᱜ ᱵᱤᱱᱟ ᱥᱮ ᱵᱟᱦᱮᱨᱮ ᱠᱚᱨᱮ ᱦᱮᱱᱟᱜ ᱵᱤᱱᱟ?
ᱵᱟᱝ ᱵᱟᱝ ᱚᱲᱟᱜ ᱨᱮᱛᱚ ᱵᱟᱝ ᱵᱟᱦᱮᱨᱮ ᱥᱮᱫ ᱜᱮ ᱦᱮᱡ ᱦᱳᱭ ᱠᱟᱱᱟ ᱚᱲᱟᱜ ᱨᱮᱜᱮ ᱛᱟᱦᱮᱸ ᱫᱚ ᱾ ᱦᱮᱸ ᱥᱮ‌
ᱵᱟᱝ ᱵᱟᱝ ᱚ ᱚᱱᱟ ᱫᱚ ᱵᱟᱞᱤᱧ ᱞᱟᱹᱭ ᱮᱫᱟ ᱟᱨᱠᱤ ᱞᱟᱹᱭ ᱫᱟᱞᱤᱧ, ᱡᱮ ᱚᱱᱠᱟ ᱢᱟᱱᱮ ᱵᱟᱭᱨᱮ ᱨᱮ ᱦᱮᱱᱟᱜ ᱵᱤᱱᱟ ᱚᱲᱟᱜ ᱠᱷᱚᱱᱟᱜ ᱥᱟᱦᱟᱨ ᱨᱮ ᱵᱚᱞᱛᱮ ᱚᱱᱠᱟ ᱛᱟᱦᱮᱱ ᱠᱟᱱᱟ ᱵᱮᱱ ᱚᱝᱠᱟ ᱵᱟᱣᱨᱮ ᱵᱟᱭᱨᱮ ᱥᱮ ᱚᱱᱠᱟ? ᱚᱲᱟᱜ ᱫᱚ ᱚᱲᱟᱜ ᱨᱮᱜᱮ ᱵᱮᱱ ᱛᱟᱦᱮᱸ ᱠᱟᱱᱟ ᱱᱮᱥᱪᱩᱭ ᱠᱚᱞ ᱞᱟᱦᱟ ᱱᱤᱛᱳᱜ ᱫᱚ ᱵᱟᱭᱨᱥᱮᱫ ᱵᱮᱱ ᱩᱰᱳᱜ ᱱᱚᱝᱠᱟ ᱱᱟᱜ ᱞᱤᱧ ᱞᱟᱹᱭᱫᱟ?
ᱩᱦᱩᱜ ᱩᱦᱩᱜ, ᱮᱠᱵᱟᱨᱮ ᱛᱟᱦᱮᱸ ᱵᱟᱭᱨᱮ ᱜᱮ ᱛᱟᱦᱮᱸ ᱦᱮᱸ ᱥᱮ? ᱚᱲᱟᱜ ᱨᱮ ᱠᱤᱪᱷᱩ ᱫᱤᱱ ᱢᱟᱲᱟᱝ, ᱛᱟᱦᱮᱸ ᱦᱳᱭ ᱞᱮᱱᱟ ᱪᱟᱥ ᱠᱟᱹᱢᱤ ᱠᱚ ᱱᱟᱥᱮᱱᱟᱜ ᱠᱟᱹᱢᱤ ᱜᱚᱲᱚ ᱦᱚᱴᱚ ᱠᱟᱛᱮ ᱦᱮᱡ ᱦᱳᱭ ᱟᱠᱟᱱᱟ ᱾
ᱚ ᱦᱳᱭ ᱦᱳᱭ ᱚᱱᱟ ᱜᱮᱞᱤᱧ ᱞᱟᱹᱭᱫᱟ ᱚ ᱟᱪᱪᱷᱟ, ᱵᱷᱟᱜᱮ ᱜᱮ
ᱦᱩᱸ, ᱱᱚᱝᱠᱟ ᱵᱮᱯᱟᱨ ᱟᱫᱚ ᱡᱟᱦᱟᱱ ᱞᱮᱠᱟ ᱯᱷᱳᱱ ᱠᱚᱛᱮ ᱠᱷᱚᱵᱚᱨ ᱠᱚ
ᱨᱚᱭ ᱠᱟᱹᱢᱤ ᱛᱚ ᱵᱟᱝ ᱦᱮ ᱥᱮ, ᱛᱚᱵᱮ ᱞᱟᱦᱟ ᱞᱮᱠᱟᱱ ᱢᱩᱱᱤᱥ ᱠᱚ ᱧᱟᱢᱚᱜ ᱦᱚ ᱠᱚ ᱠᱟᱢᱤᱱ ᱠᱚ ᱟᱨᱠᱤ,
ᱦᱮᱸ ᱦᱮᱸ,
ᱛᱟᱭᱚᱢ ᱞᱮᱱᱠᱷᱟᱱ ᱟᱨᱚ,
ᱥᱮ ᱢᱮᱮᱥ ᱨᱮ?
ᱞᱟᱹᱭ ᱫᱟᱞᱤᱧ ᱦᱳᱥᱴᱮᱞ ᱨᱮᱵᱮᱱ ᱛᱟᱦᱮᱱ ᱜᱮᱭᱟ ᱥᱮ ᱢᱮᱥ ᱨᱮᱵᱮᱱ ᱛᱟᱦᱮᱱ ᱜᱮᱭᱟ?
ᱦᱳᱥᱴᱮᱞ ᱫᱚ ᱚᱱᱠᱟ ᱨᱮ ᱦᱳᱥᱴᱮᱞ ᱠᱚ ᱫᱚ ᱡᱚᱛᱚ ᱚᱞ ᱯᱟᱲᱦᱟᱜ ᱫᱚ ᱫᱩᱜᱤ ᱦᱳᱭ ᱠᱟᱱᱟ ᱢᱩᱪᱟᱹᱫ ᱠᱟᱱᱟ ᱾
ᱚ ᱟᱪᱪᱷᱟ ᱡᱟᱭᱦᱳᱠ,
ᱟᱫᱚ ᱚᱠᱟᱨᱮ ᱚᱠᱚᱭ ᱫᱚ ᱫᱳᱥᱴᱮᱞ ᱨᱮ ᱫᱚᱦᱚ ᱢᱮᱭᱟ ᱢᱟ ᱞᱮ ᱢᱮ?
ᱦᱮ ᱚᱱᱟ ᱫᱚ ᱦᱮ ᱜᱮ ᱟᱫᱚ ᱵᱟᱝ ᱛᱚᱵᱩ ᱞᱤᱧ ᱞᱟᱹᱭᱫᱟ ᱱᱮᱛᱟᱨ ᱵᱟᱝ, ᱦᱮᱡ ᱵᱟᱲᱟᱭᱟ ᱾
ᱦᱮᱸ
ᱱᱚᱝᱠᱟ ᱪᱮᱫ ᱦᱳᱭᱳᱜ ᱟ ᱾
ᱛᱟᱨᱯᱚᱨᱮ ᱦᱮᱸ ᱪᱮᱜ ᱠᱚ ᱞᱟᱹᱭᱟ ᱾ ᱟᱨ ᱪᱮ ᱥᱮᱛᱟ ᱠᱟᱹᱢᱤ ᱠᱟᱹᱥᱱᱤ ᱠᱚᱫᱚ ᱵᱟᱹᱠᱤᱱ ᱠᱩᱞᱤᱭᱟ ᱞᱟᱹᱭ ᱫᱟᱵᱚ ᱮ ᱪᱮᱫᱟᱜ ᱵᱚᱱ ᱞᱟᱹᱭ ᱪᱷᱚᱭ ᱞᱟᱹᱭ ᱫᱟᱹᱧ ᱪᱮᱫᱟᱜ ᱟᱯᱮ ᱯᱮ ᱪᱷᱚᱪ ᱢᱩᱰᱩᱞᱤᱭ ᱜᱮᱭᱟ ᱥᱮ᱾ ᱫᱩᱣᱟᱹᱨ ᱜᱟᱱᱟᱰᱤ ᱾ ᱪᱮᱫᱟᱜ ᱢᱟᱥᱮ ᱞᱟᱹᱭ ‌ᱢᱮ ᱪᱮᱫᱟᱜ?
ᱚ ᱚᱱᱟ ᱫᱚ ᱵᱟᱹᱞᱤᱧ‌ ᱞᱟᱹᱭ ᱫᱟᱲᱮᱜ ᱪᱷᱚᱪ ᱢᱟᱰᱞᱤ ᱫᱚ ᱦᱩᱭᱩᱜ ᱜᱮᱭᱟ ᱠᱤᱱᱛᱩ ᱪᱤᱫᱟᱜ ᱠᱟᱨᱚᱱ ᱚᱱᱟ ᱫᱚᱢ ᱵᱟᱹᱞᱤᱧ ᱞᱟᱹᱭ ᱫᱟᱲᱮᱣ ᱵᱮᱱ ᱠᱟᱱᱟ ᱟᱹᱞᱤᱧ ᱫᱚ ᱵᱟᱲᱟᱭ ᱜᱮ ᱵᱟᱹᱞᱤᱧ ᱵᱟᱲᱟᱭᱟ᱾ ᱟᱫᱚ ᱡᱩᱫᱤ ᱟᱵᱮᱱ ᱵᱮᱱ ᱵᱟᱲᱟᱭ ᱠᱷᱟᱱ ᱟᱵᱮᱱ ᱵᱮᱱ ᱞᱟᱹᱭ ᱫᱟᱲᱮᱭᱟᱹ ᱞᱤᱧᱟ ᱟᱹᱞᱤᱧ ᱠᱤᱱᱛᱩ ᱟᱹᱞᱤᱧ ᱫᱚ ᱵᱟᱹᱞᱤᱧ ᱵᱟᱲᱟᱭᱟ ᱪᱮᱜ ᱞᱤᱧ ᱢᱮᱛᱟ ᱵᱮᱱᱟ᱾
ᱟᱪᱪᱷᱟ ᱚᱱᱠᱟ ᱵᱮᱯᱟᱨ ᱵᱟᱝ ᱵᱟᱝ ᱟᱫᱚ ᱠᱩᱠᱞᱤᱧ ᱫᱚᱦᱚ ᱠᱮᱫᱟ ᱦᱮᱸ ᱥᱮ ᱾
ᱵᱟ ᱦᱮᱸ ᱚᱱᱟ ᱫᱚ ᱵᱷᱟᱹᱜᱤ ᱡᱤᱱᱤᱥ ᱠᱟᱱᱟ ᱠᱩᱠ ᱠᱩᱞᱤ ᱵᱮᱱ ᱫᱚᱦᱚ ᱠᱮᱫᱟ ᱵᱟ ᱟᱫᱚ ᱡᱩᱫᱤ ᱟᱵᱮᱱ ᱵᱮᱱ ᱵᱟᱲᱟᱭ ᱠᱷᱟᱱ ᱫᱚ ᱟᱫᱚ ᱤᱱᱟᱹ ᱠᱷᱟᱱ ᱞᱟᱹᱭ ᱟᱞᱤᱧ ᱵᱮᱱ ᱟᱹᱞᱤᱧ ᱞᱤᱧ ᱥᱮᱬᱟᱭᱟ ᱠᱟᱨᱚᱱ ᱟᱹᱞᱤᱧ ᱫᱚ ᱵᱟᱹᱞᱤᱧ ᱵᱟᱲᱟᱭᱟ ᱟ ᱛᱟᱦᱞᱮ ᱮᱸᱰᱮ ᱠᱷᱟᱱ ᱚᱲᱟᱜ ᱦᱚᱲ ᱞᱤᱧ ᱠᱩᱞᱤ ᱠᱚᱣᱟ᱾
ᱟᱪᱪᱷᱟ ᱴᱷᱤᱠ ᱟᱪᱷᱮ ᱠᱩᱞᱤ ᱠᱟᱛᱮᱜ ᱛᱟᱭᱚᱢ ᱫᱟᱨᱟᱢ ᱦᱮᱸ ᱥᱮ᱾ ᱛᱟᱭ ᱛᱟᱨᱯᱚᱨ ᱟᱨ‌ᱦᱚᱸ ᱜᱩᱨᱤᱡ ᱫᱟᱜ ᱛᱮ ᱪᱤ ᱵᱟᱲᱟ ᱟᱵᱚ ᱛᱤᱭᱟᱹ ᱠᱚ ᱨᱟᱪᱟ ᱠᱚ᱾
ᱚ ᱦᱮᱸ ᱚᱱᱟ ᱫᱚᱞᱤᱧ ᱢᱮ ᱦᱟᱯᱮ ᱦᱟᱯᱮ ᱛᱟᱦᱚᱞᱮ ᱚᱱᱟ ᱫᱚᱞᱤᱧ ᱚᱱᱟ ᱫᱚᱞᱤᱧ ᱞᱟᱹᱭ ᱫᱟᱲᱮᱜ-ᱟ ᱾ ᱚᱱᱮ ᱜᱩᱨᱤᱡ ᱫᱟᱜ ᱡᱟᱦᱟᱸ ᱤᱨᱪᱤ ᱭᱟᱠᱚ ᱥᱮᱛᱟᱜ ᱨᱮ ᱨᱟᱪᱟ ᱚᱱᱟ ᱫᱚ ᱞᱤᱧ ᱵᱟᱲᱟᱭᱟ ᱚᱱᱮ ᱨᱟᱪᱟ ᱨᱮ ᱮᱝ ᱫᱷᱩᱲᱤ ᱠᱚ ᱟᱞᱚ ᱚᱴᱟᱝᱚᱜ ᱢᱟ ᱤᱱᱟᱹ ᱛᱮ ᱜᱩᱨᱤᱡ ᱫᱟᱜ ᱠᱚᱠᱚ ᱤᱨᱪᱤᱭᱟ ᱟᱨ ᱰᱚ ᱥᱮᱼᱼ ᱥᱮᱛᱟᱜ ᱵᱮᱲᱟ ᱫᱚ ᱥᱤᱢ ᱠᱚᱠᱚ ᱫᱟᱬᱟ ᱵᱟᱲᱟᱭᱟ ᱥᱤᱢ ᱠᱚ ᱦᱟᱸᱰᱮ ᱱᱟᱸᱰᱮ ᱠᱚ ᱤᱡ ᱵᱟᱲᱟ ᱠᱟᱜ-ᱟ ᱠᱚ ᱛᱟ ᱤᱱᱟᱹ ᱛᱮᱞᱤᱧ ᱵᱟᱲᱟᱭᱟ ᱟᱫᱚ ᱛᱟᱨ ᱵᱮᱥᱤ ᱫᱚ ᱵᱟᱹᱞᱤᱧ ᱵᱟᱲᱟᱭᱟ᱾
ᱟᱨ ᱛᱚ ᱫᱟᱜ ᱦᱚᱸ ᱛᱚ ᱤᱨᱪᱤ ᱞᱮᱠᱷᱟᱱ ᱛᱚ ᱚᱱᱟ ᱛᱚ ᱞᱟᱹᱭ ᱜᱟᱱᱚᱜ ᱾ ᱫᱷᱩᱲᱤ ᱚᱜ-ᱚ ᱚᱴᱟᱝ ᱵᱟᱲᱟᱭᱟ ᱜᱩᱨᱤᱡ ᱢᱮᱥᱟ ᱨᱮᱱᱟᱜ ᱚᱡᱮ ᱫᱚ ᱪᱮᱜ?
ᱜᱩᱨᱤᱡ ᱢᱮᱥᱟ ᱨᱮᱱᱟᱜ ᱫᱚ ᱦᱚᱭᱛᱚ ᱥᱩᱫᱽᱫᱷᱚ ᱡᱤᱱᱤᱥ ᱴᱟ ᱠᱟᱱᱟ ᱢᱮᱫᱴᱮᱱ ᱠᱤᱝᱵᱟ ᱡᱟᱦᱟᱸ ᱱᱟᱜ ᱯᱚᱵᱤᱛᱨᱚ ᱡᱤᱱᱤᱥ ᱦᱚᱭᱛᱚ ᱾ ᱟᱨ ᱵᱟᱹᱞᱤᱧ ᱵᱟᱲᱟᱭᱟ ᱛᱟᱦᱚᱞᱮ ᱡᱟᱹᱥᱛᱤ ᱫᱚ ᱟᱹᱞᱤᱧ ᱫᱚ᱾ ᱧᱮᱞ ᱫᱩᱞᱤᱧ ᱧᱮᱞ ᱠᱟᱜ ᱠᱚᱣᱟ ᱟᱞᱮ ᱚᱲᱟᱜ ᱨᱮᱦᱚᱸ ᱠᱚᱨᱟᱣ ᱵᱟᱲᱟᱭᱟ ᱠᱚ ᱾ ᱠᱮᱱᱛᱩ ᱠᱟᱨᱚᱱ ᱪᱮᱜ ᱠᱟᱱᱟ ᱟᱫᱚ ᱚᱱᱟ ᱫᱚ ᱵᱟᱲᱟᱭ ᱵᱟᱹᱱᱩᱜ
ᱚ
ᱴᱷᱤᱠ ᱠᱟᱛᱷᱟ ᱫᱚ ᱠᱟᱱ ᱜᱮ ᱵᱟᱝ ᱫᱚ ᱵᱟᱝ ᱾
ᱦᱩᱸ ᱾
ᱟᱫᱚ ᱥᱩᱫᱽᱫᱷᱚ ᱫᱚ ᱥᱩᱫᱽᱫᱷᱚ ᱜᱮ ᱠᱟᱱ ᱜᱮᱭᱟ ᱵᱟᱝ ᱫᱚ ᱵᱟᱝ᱾
ᱜᱩᱨᱤᱡ ᱡᱤᱱᱤᱥ ᱫᱚ ᱥᱩᱫᱽᱫᱷᱚ ᱜᱮᱭᱟ ᱛᱚ᱾
ᱦᱮᱸ ᱤᱱᱟᱹ ᱥᱟᱶ ᱥᱟᱶᱛᱮ ᱡᱟᱦᱟᱸ ᱵᱟᱠᱚ ᱞᱟᱹᱭᱟ ᱢᱟᱱᱮ ᱜᱩᱨᱤᱡ ᱛᱮᱱᱟᱜ ᱡᱟᱦᱟᱸ ᱜᱮᱥ ᱠᱚ ᱛᱟᱦᱮᱱᱟ ᱚᱱᱟ ᱫᱷᱟᱨᱮ ᱪᱮᱜ ᱠᱚ ᱞᱟᱹᱭᱟ ᱠᱚ ᱥᱩᱠᱨᱟᱱᱩ ᱵᱷᱟᱭᱨᱟᱥ ‌ᱠᱚ᱾ ᱵᱟᱠᱚ ᱦᱤᱡᱩᱜ-ᱟ ᱦᱳᱭ ᱥᱮ ᱾
ᱟᱪᱪᱷᱟ ᱦᱮᱸ᱾
ᱚᱱᱟ ᱠᱷᱟᱹᱛᱤᱨ ᱛᱮᱜᱮ ᱱᱚᱣᱟ ᱜᱩᱨᱤᱡ ᱫᱟᱜ ᱤᱨᱪᱤ ᱫᱚ ᱦᱩᱭᱩᱜ-ᱟ᱾
ᱚ ᱡᱟᱭᱦᱳᱠ ᱟᱵᱤᱱ ᱵᱤᱱ ᱞᱟᱹᱭᱟᱜ ᱞᱤᱧᱟ ᱤᱱᱟᱹ ᱜᱮ ᱵᱷᱟᱜᱮ ᱡᱤᱱᱤᱥ ᱾
ᱦᱩᱸ ᱦᱩᱸ᱾ ᱦᱳᱭ ᱮ ᱚᱱᱟ ᱜᱮ ᱾
ᱦᱩᱸ᱾
ᱟᱨ ᱟᱹᱭᱟᱹᱼᱼ ᱪᱮᱫ ᱠᱚ ᱞᱟᱹᱭᱟ, ᱟᱯᱮ ᱴᱩᱠᱩᱡ ᱴᱟᱠᱟᱡ ᱪᱮᱫ ᱛᱮᱯᱮ ᱜᱤᱛᱤᱞ ᱜᱟᱥᱟᱣ ᱜᱮᱭᱟ?
ᱮᱸᱻ ᱪᱮᱫ ᱛᱮᱞᱮ ᱜᱟᱥᱟᱣᱟ ᱚᱱᱟ ᱪᱮᱫ ᱠᱚ ᱞᱟᱹᱭᱟ ᱚᱱᱮ ᱵᱟᱥᱚᱱ ᱢᱟᱡᱟ ᱥᱟᱵᱟᱱ ᱧᱟᱢᱚᱜ,
ᱦᱳᱭ᱾
ᱦᱮᱸ᱾
ᱚᱱᱟ ᱛᱮᱫ ᱫᱚ ᱢᱟᱱᱟ ᱠᱟᱱᱟ ᱠᱚ ᱵᱚᱴᱮ,
ᱚᱻ ᱪᱮᱫᱟᱜ ᱠᱟᱨᱚᱱ?
ᱠᱟᱨᱚᱱ ᱫᱚ ᱚᱱᱟ ᱨᱮ ᱫᱚ ᱠᱤᱪᱷᱩ ᱠᱮ ᱠᱮᱢᱤᱠᱮᱞ ᱨᱮᱱᱟᱜ ᱠᱚ ᱡᱤᱱᱤᱥ ᱠᱚᱛᱮ ᱠᱚ ᱵᱮᱱᱟᱣ ᱛᱟᱦᱮᱱᱟ ᱛᱚ, ᱚᱱᱟ ᱠᱷᱟᱹᱛᱤᱨ ᱛᱮ, ᱡᱷᱚᱛᱚ ᱠᱷᱚᱱᱟᱜ ᱞᱟᱹᱭ ᱫᱟᱠᱚ ᱚᱱᱟ ᱜᱚᱭᱴᱷᱟ ᱥᱟᱦᱟᱱ ᱼᱼ ᱨᱮᱱᱟᱜ ᱚᱱᱟ ᱜᱚᱸᱭᱴᱷᱟ ᱛᱚᱨᱚᱡ ᱡᱟᱦᱟᱸ ᱵᱚᱱ ᱞᱮᱫᱟ, ᱚᱱᱟᱛᱮ ᱜᱟᱥᱟᱣ ᱞᱮᱠᱷᱟᱱ ᱚᱱᱟ ᱼᱼ ᱫᱚ ᱵᱷᱟᱜᱮᱭᱟ। ᱚᱱᱟ ᱵᱟᱥᱚᱱ ᱢᱟᱡᱟ ᱛᱮᱫᱚ ᱠᱷᱟᱹᱞᱤ, ᱥᱩᱱᱩᱢ ᱡᱟᱛᱤᱭᱚ ᱡᱤᱱᱤᱥ ᱴᱷᱮᱱ ᱜᱮ ᱼᱼ ᱟᱻ ᱜᱟᱥᱟᱣ ᱞᱮᱠᱷᱟᱱ ᱜᱮ ᱵᱷᱟᱹᱜᱤᱜ-ᱟ, ᱦᱮᱸ ᱮᱢᱱᱤ ᱛᱷᱟᱹᱨᱤ ᱵᱟᱹᱴᱤ ᱫᱚ ᱱᱚᱣᱟ ᱼᱼ ᱛᱚᱨᱚᱡ ᱛᱮᱢ ᱜᱟᱥᱟᱣ ᱞᱮᱠᱷᱟᱱ, ᱚᱱᱟ ᱨᱮᱱᱟᱜ ᱟᱵᱚᱣᱟᱜ ᱠᱳᱱᱳ ᱠᱷᱚᱛᱤ ᱵᱟᱝ ᱧᱮᱞᱚᱜᱚᱜ-ᱟ, ᱵᱩᱡᱷᱟᱹᱣ᱾
ᱚ ᱦᱮᱸ ᱚᱱᱟ ᱠᱚ ᱦᱮᱸ ᱜᱮ, ᱱᱤᱛᱚᱜ ᱫᱚ ᱢᱟᱱᱮ ᱥᱟᱯᱷᱟ ᱡᱤᱱᱤᱥᱴᱟ ᱵᱟᱝ ᱩᱰᱩᱠ ᱼᱼ ᱚᱱᱟ ᱵᱚᱞᱛᱮ ᱛᱚᱨᱚᱡ ᱛᱮ ᱛᱚ ᱥᱮᱨᱚᱠᱚᱢ ᱫᱚ ᱵᱟᱝ ᱥᱟ ᱼᱼ ᱯᱷᱟᱜ-ᱟ ᱚᱱᱟ ᱴᱩᱠᱩᱡ ᱠᱚᱫᱚ, ᱢᱟᱱᱮ ᱡᱟᱦᱟᱸ ᱠᱩᱭᱟᱹ ᱴᱩᱠᱩᱡ ᱟᱵᱟᱨ᱾ ᱮ ᱦᱮᱸ᱾ ᱵᱟᱝ ᱥᱟᱯᱷᱟ ᱫᱚ ᱥᱟᱯᱷᱟ᱾ ᱠᱤᱱᱛᱩ ᱚᱱᱠᱟ ᱡᱮᱢᱚᱱ ᱚᱭ ᱵᱟᱥᱚᱱ ᱢᱟᱡᱟ ᱛᱮᱢᱚᱱ ᱥᱟᱯᱷᱼᱼ ᱥᱟᱯᱟᱭᱟ ᱚᱝᱠᱟ ᱞᱮᱠᱟ ᱫᱚ ᱵᱟᱝ ᱵᱟᱥᱚᱱ ᱢᱟᱡᱟ ᱛᱮᱫᱚ ᱮᱠᱫᱚᱢ ᱪᱤᱠ ᱪᱤᱠ ᱮᱠᱫᱚᱢ ᱡᱟᱦᱟ ᱫᱟᱜ ᱜᱮ ᱵᱟᱭ ᱥᱟᱵᱟ ᱚᱱᱠᱟ ᱥᱟᱯᱷᱟᱜ-ᱟ᱾
ᱚ, ᱚᱱ-ᱚᱱᱟᱜᱮ ᱟᱫᱚ ᱡᱚᱛ ᱼᱼ ᱠᱷᱚᱱᱮᱢ ᱪᱚᱸᱫᱟᱭᱟ ᱥᱮ, ᱫᱟᱜᱛᱮ ᱚᱱᱟ ᱡᱟᱦᱟᱸ ᱥᱟᱵᱚᱱ ᱨᱮᱱᱟᱜ ᱡᱟᱦᱟᱸ ᱠᱷᱟᱨ ᱠᱚ ᱛᱟᱦᱮᱱᱟ ᱥᱮ ᱼᱼ ᱚᱱᱟ ᱠᱚ ᱡᱚᱛᱚ ᱵᱚᱱ ᱡᱚᱢᱟᱵᱚᱱ, ᱚᱱᱟ ᱠᱷᱟᱛᱤᱨ ᱛᱮ ᱚᱱᱟ ᱫᱚ ᱠᱚ ᱢᱟᱱᱟ ᱠᱟᱱᱟ᱾ ᱮᱭ ᱡᱮ ᱤᱧ ᱦᱚᱸ ᱚᱲᱟᱜ ᱨᱮ ᱫᱩᱧ ᱢᱮᱱ ᱵᱟᱲᱟ ᱠᱚ ᱜᱮᱭᱟ ᱛᱚ, ᱢᱟ ᱼᱼ